ᱨᱚᱲ ᱵᱮᱱ ᱟᱸᱡᱚᱢ ᱮᱫᱟ? ᱦᱮᱸ ᱨᱚᱲ ᱵᱮᱱ ᱟᱸᱡᱚᱢ ᱮᱫᱟ? ᱟᱪᱪᱷᱟ ᱾ ᱡᱮᱠᱳᱱᱳ ᱴᱚᱯᱤᱠ ᱞᱟᱹᱭ ᱵᱤᱱ ᱚᱱᱟ ᱴᱚᱯᱤᱠ ᱞᱤᱭᱟᱹ ᱟᱞᱳᱪᱚᱱᱟ ᱞᱮᱠᱷᱟᱱ ᱵᱷᱟᱜᱮ ᱦᱩᱭ ᱠᱚᱜ-ᱟ ᱾
ᱦᱚᱸ ᱟᱹᱞᱤᱧ ᱡᱟᱦᱟᱸ ᱴᱩᱯᱤᱠ ᱞᱤᱧ ᱞᱟᱹᱭ ᱮᱫᱟ ᱚᱱᱟ ᱫᱚ ᱦᱩᱭᱩᱜ ᱠᱟᱱᱟ ᱵᱟᱦᱟ ᱵᱚᱸᱜᱟ ᱾ ᱵᱟᱦᱟ ᱫᱚ ᱡᱷᱚᱛᱚ ᱜᱚᱴᱟ ᱜᱮᱵᱚᱱ ᱢᱟᱱᱟᱣ ᱜᱮᱭᱟ, ᱮᱱᱠᱷᱟᱱ ᱟᱯᱮᱻ ᱫᱤᱥᱚᱢ ᱫᱚ ᱪᱮᱫ ᱞᱮᱠᱟ ᱠᱚ ᱢᱟᱱᱟᱣᱟ ᱚᱱᱟ ᱤᱫᱤ ᱠᱟᱛᱮᱜ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜ-ᱟ ᱾
ᱦᱮᱸ ᱟᱞ ᱟᱞᱮ ᱫᱤᱥᱚᱢ ᱡᱟᱦᱟᱸ ᱧᱮᱞ ᱦᱩᱭ ᱟᱠᱟᱱᱟ, ᱛᱚ ᱵᱟᱦᱟ ᱵᱟᱦᱟ ᱡᱚᱠᱷᱚᱱ ᱥᱟᱨᱡᱚᱢ ᱠᱚ ᱡᱚᱠᱷᱚᱱ ᱵᱟᱝ ᱵᱟᱦᱟᱜ ᱜᱮᱭᱟ
ᱦᱮᱸ ᱦᱮᱸ ᱾
ᱛᱚ ᱩᱱ ᱴᱟᱭᱤᱢ ᱵᱟᱦᱟ ᱠᱚᱫᱚ ᱦᱩᱭᱩᱜ ᱜᱮᱭᱟ ᱾
ᱦᱮᱸ ᱦᱮᱸ, ᱡᱟᱦᱟᱸ ᱫᱚ ᱯᱷᱟᱹᱜᱩᱱ ᱵᱚᱸᱜᱟ ᱠᱚ ᱢᱮᱛᱟᱜ
ᱦᱮᱸ ᱯᱷᱟᱹᱜᱩᱱ ᱵᱚᱸᱜᱟ ᱾ ᱢᱟᱱᱮ ᱛᱟᱨᱯᱚᱨᱮ ᱫᱚ ᱵᱟᱝ ᱠᱚ ᱠᱚᱨᱟᱣ ᱜᱮᱭᱟ ᱾ ᱛᱟᱨᱯᱚᱨᱮ ᱫᱚ ᱢᱟᱜ ᱢᱚᱬᱮ ᱜᱮ ᱵᱮᱥᱤ ᱦᱩᱭᱩᱜ ᱜᱮᱭᱟ ᱾
ᱟᱪᱪᱷᱟ ᱢᱟᱜ ᱢᱚᱬᱮ ᱫᱚ ᱟᱯ ᱟᱯᱮ ᱫᱚ ᱚᱠᱟ ᱥᱚᱢᱚᱭ ᱯᱮ ᱢᱟᱜ ᱢᱚᱬᱮᱜ ᱜᱮᱭᱟ? ᱡᱷᱚᱛᱚ ᱡᱟᱭᱜᱟ ᱫᱚ ᱥᱚᱢᱟᱱ ᱫᱤᱱ ᱨᱮᱫᱚ ᱵᱟᱠᱚ ᱢᱟᱜ ᱢᱚᱬᱮᱜ-ᱟ, ᱡᱮᱢᱚᱱ ᱟᱹᱰᱤ ᱜᱟᱱ ᱡᱟᱭᱜᱟ ᱨᱮ ᱧᱮᱞᱚᱜ ᱠᱟᱱᱟ ᱟᱫᱷᱟᱱ ᱫᱚ ᱨᱟᱵᱟᱝ ᱫᱤᱱ, ᱡᱟᱦᱟᱸ ᱫᱚᱠᱚ ᱢᱮᱛᱟᱜ ᱠᱟᱱᱟ ᱟᱸᱜᱷᱟᱲ ᱵᱚᱸᱜᱟ ᱥᱮ ᱯᱩᱥ ᱢᱟᱜᱽ ᱩᱱ ᱥᱚᱢᱚᱭ ᱠᱚ ᱢᱟᱜ ᱢᱚᱬᱮ ᱜᱮᱭᱟ ᱟᱨ ᱟᱫᱷᱟᱱ ᱫᱤᱱ ᱫᱚ ᱧᱮᱞᱚᱜ ᱠᱟᱱᱟ ᱱᱚᱜ-ᱚᱭ ᱡᱮ ᱥᱤᱛᱩᱝ ᱫᱤᱱ ᱡᱟᱦᱟᱸ ᱫᱚ ᱵᱟᱹᱭᱥᱟᱹᱠᱷ ᱥᱮ ᱡᱷᱮᱴ ᱩᱱ ᱥᱚᱢᱚᱭ ᱠᱚ ᱢᱟᱜ ᱢᱚᱬᱮ ᱜᱮᱭᱟ ᱾ ᱟᱯᱮ ᱫᱚ ᱚᱠᱟ ᱫᱤᱱ ᱯᱮ ᱢᱟᱜ ᱢᱚᱬᱮ ᱜᱮᱭᱟ?
ᱟᱞᱮ ᱫᱚ ᱦᱚᱜ-ᱚᱭ ᱥᱤᱛᱩᱝ ᱫᱤᱱ ᱜᱮ, ᱢᱟᱱᱮ ᱥᱮ ᱨᱟᱵᱟᱝ ᱫᱤᱱ ᱫᱚ ᱵᱟᱝ ᱥᱤᱛᱩᱝ ᱫᱤᱱ ᱜᱮ ᱢᱟᱜ ᱢᱚᱬᱮ ᱦᱩᱭᱩᱜ ᱜᱮᱭᱟ ᱾ ᱚᱱᱟ ᱳᱭ ᱱᱮᱛᱟᱨ ᱱᱤᱭᱟᱹ ᱵᱟᱨ ᱜᱮ ᱢᱟᱜ ᱢᱚᱬᱮ ᱦᱩᱭ ᱮᱱᱟ, ᱱᱤᱭᱟᱹ ᱢᱤᱫ ᱳᱭ ᱢᱤᱫ ᱢᱟᱥ ᱜᱟᱱ ᱦᱩᱭᱩᱜ ᱠᱟᱱᱟ ᱾ ᱟᱨ ᱵᱟᱦᱟ ᱢᱟᱜ ᱢᱚᱬᱮ ᱚᱱᱛᱮ ᱦᱩᱭᱩᱜ ᱜᱮᱭᱟ ᱥᱮ ᱵᱟᱝ ᱛᱟᱦᱚᱞᱮ?
ᱦᱮᱸ?
ᱟᱯᱮ ᱥᱮᱫ ᱢᱟᱜ ᱢᱚᱬᱮ ᱵᱟᱦᱟ ᱠᱚ ᱦᱩᱭᱩᱜ ᱜᱮᱭᱟ ᱥᱮ ᱵᱟᱝ?
ᱦᱮᱸ ᱦᱮᱸ ᱟᱞᱮ ᱥᱮᱫ ᱦᱚᱸ ᱢᱟᱜ ᱢᱚᱬᱮ ᱵᱟᱦᱟ ᱦᱩᱭᱩᱜ ᱜᱮᱭᱟ ᱾ ᱵᱟᱦᱟ ᱵᱚᱸᱜᱟ ᱛᱚ ᱯᱷᱟᱹᱜᱩᱱ ᱵᱚᱸᱜᱟ ᱨᱮ ᱦᱩᱭᱩᱜ-ᱟ ᱡᱟᱦᱟᱸ ᱫᱚ-
ᱯᱷᱟᱹᱜᱩᱱ ᱵᱚᱸᱜᱟ ᱨᱮᱜᱮ ᱵᱟᱦᱟ ᱫᱚᱠᱚ ᱵᱚᱸᱜᱟᱜ ᱜᱮᱭᱟ ᱢᱮᱱᱠᱷᱟᱱ ᱢᱟᱜ ᱢᱚᱬᱮ ᱫᱚ ᱟᱞᱮ ᱥᱮᱫ ᱫᱚ ᱡᱟᱦᱟᱸᱞᱤᱧ ᱞᱟᱹᱭ ᱠᱮᱜ-ᱟ ᱟᱸᱜᱷᱟᱬ ᱵᱚᱸᱜᱟ ᱡᱟᱦᱟᱸ ᱫᱚ ᱨᱟᱵᱟᱝ ᱫᱤᱱ ᱩᱱ ᱥᱚᱢᱚᱭ ᱟᱞᱮ ᱥᱮᱫ ᱫᱚᱠᱚ ᱢᱟᱜ ᱢᱚᱬᱮᱜ-ᱟ᱾
ᱦᱚᱭ᱾ ᱟᱪᱪᱷᱟ, ᱢᱟᱱᱮ ᱪᱮᱫᱠᱟ ᱯᱮ ᱵᱟᱦᱟᱜ-ᱟ ᱠᱟᱹᱴᱤᱡ ᱡᱩᱫᱤ ᱵᱤᱱ ᱞᱟᱹᱭ ᱠᱮᱭᱟ᱾
ᱦᱮᱸ ᱟᱞᱮ ᱥᱮᱱ ᱵᱟᱦᱟ ᱫᱚ ᱛᱚ ᱯᱮᱭᱞᱩ ᱫᱤᱱ ᱫᱚ ᱦᱩᱭᱩᱜ ᱠᱟᱱᱟ, ᱩᱢ ᱫᱤᱱ ᱥᱮ ᱩᱢ ᱫᱤᱱ ᱥᱮ ᱩᱢ ᱱᱟᱲᱠᱟ ᱫᱤᱱ ᱥᱮ ᱯᱳᱭᱞᱳ ᱢᱟᱦᱟ ᱡᱟᱦᱟᱸ ᱫᱚ ᱵᱚᱦᱚᱜ ᱠᱚ ᱱᱟᱲᱠᱟ ᱥᱟᱯᱷᱟ ᱠᱟᱛᱮᱜ ᱞᱩᱜᱽᱲᱤ ᱠᱚ ᱡᱟᱦᱟᱸ ᱜᱮ ᱚᱱᱟ ᱠᱚᱠᱚ ᱥᱟᱯᱷᱟᱭᱟ,
ᱛᱟᱯᱚᱨᱮ ᱤᱱᱟᱹ ᱦᱤᱞᱚᱜ ᱜᱮ ᱰᱟᱺᱜᱩᱣᱟᱹ ᱠᱚᱲᱟ ᱛᱮ ᱥᱟᱨᱤᱢ ᱠᱚ ᱫᱟᱞᱚᱵ ᱦᱚᱪᱚᱭᱟ ᱡᱟᱦᱮᱨ ᱨᱮᱱᱟᱜ, ᱰᱟᱹᱜᱩᱭᱟ ᱠᱚᱲᱟ ᱟᱛᱮᱜ ᱚᱱᱟ ᱫᱚ᱾ ᱛᱟᱨᱯᱚᱨᱮ ᱤᱱᱟᱹ ᱟᱭᱩᱵ ᱫᱚ ᱡᱷᱚᱛᱚ ᱢᱤᱫ ᱚᱲᱟᱜ ᱠᱷᱚᱱ ᱢᱤᱫ ᱠᱚᱲᱟ ᱢᱤᱫ ᱠᱩᱲᱤ ᱡᱟᱦᱟᱸ ᱫᱚ ᱦᱟᱲᱟᱢ ᱵᱩᱰᱷᱤ ᱩᱝᱠᱩ ᱡᱷᱚᱛᱚ ᱱᱟᱭᱠᱮ ᱚᱲᱟᱜ ᱛᱮᱠᱚ ᱪᱟᱞᱟᱜ-ᱟ ᱛᱟᱨᱯᱚᱨᱮ ᱚᱸᱰᱮ ᱵᱚᱸᱜᱟ ᱠᱚ ᱦᱚᱦᱚ ᱠᱟᱛᱮ ᱱᱟᱭ ᱵᱚᱸᱜᱟ ᱠᱟᱛᱮᱫ ᱵᱚᱸᱜᱟ ᱠᱚ ᱦᱮᱡ ᱠᱟᱛᱮᱜ ᱢᱤᱫ ᱧᱤᱫᱟᱹ ᱠᱚ ᱡᱟᱸᱜᱽᱨᱚᱱ ᱟᱸᱜᱟᱭᱟ ᱡᱟᱜᱮ, ᱟᱜ ᱠᱚ ᱟᱜ ᱠᱚ ᱛᱚᱞᱟ, ᱵᱚᱸᱜᱟ ᱵᱩᱨᱩ ᱟᱛᱮ, ᱛᱟᱯᱚᱨᱮ ᱟᱠᱚᱣᱟᱜ ᱥᱟᱯᱟᱵ ᱡᱷᱚᱛᱚ ᱛᱟᱭᱱᱚᱢ, ᱤᱱᱟᱹ ᱦᱤᱞᱳᱜ ᱫᱚᱥᱟᱨ ᱡᱟᱦᱟᱸ ᱫᱚ ᱥᱟᱨᱫᱤ ᱢᱟᱦᱟ, ᱮᱱ ᱦᱤᱞᱳᱜ ᱦᱚᱸ ᱡᱷᱚᱛᱚ ᱛᱳᱯᱩ ᱥᱟᱯᱷᱟ ᱠᱟᱛᱮᱜ ᱱᱟᱭᱠᱮ ᱚᱲᱟᱜ ᱥᱮᱱ ᱠᱟᱛᱮᱜ, ᱵᱚᱸᱜᱟ ᱠᱚ-ᱠᱚ ᱦᱚᱣᱟ ᱠᱚᱣᱟ ᱟᱨᱦᱚᱸ ᱟᱠᱚᱣᱟᱜ ᱥᱟᱯᱟᱵ ᱠᱚ ᱩᱰᱩᱠ ᱟᱠᱚᱣᱟ ᱡᱷᱚᱛᱚᱣᱟᱜ ᱧᱮᱞ ᱠᱟᱛᱮᱜ, ᱚᱸᱰᱮ ᱜᱮ ᱡᱷᱚ ᱛᱚ ᱵᱚᱸᱜᱟ ᱵᱩᱨᱩ ᱠᱚ ᱦᱤᱡᱩᱜ-ᱟ ᱛᱟᱨᱯᱚᱨᱮ ᱮᱱᱮᱡ ᱮᱱᱮᱡ ᱛᱮ ᱡᱟᱦᱮᱨ ᱠᱚ ᱪᱟᱞᱟᱜ-ᱟ, ᱛᱟᱯᱚᱨᱮ ᱡᱟᱦᱟᱸ ᱜᱮ, ᱟᱞᱮ ᱥᱮᱫ ᱫᱚ ᱢᱤᱫᱴᱟᱝ ᱢᱮᱨᱚᱢ, ᱢᱟᱱᱮ ᱵᱚᱫᱟ ᱟᱨ ᱢᱤᱫᱴᱟᱝ ᱯᱟᱹᱴᱷᱤ ᱩᱱᱤ ᱫᱚ ᱡᱟᱦᱮᱨ ᱮᱨᱟ ᱟᱨ ᱡᱟᱦᱟᱸ ᱫᱚ ᱢᱟᱨᱟᱝ ᱵᱩᱨᱩ ᱩᱱᱠᱤᱱ ᱧᱩ ᱛᱩᱢ ᱛᱮᱠᱚ ᱵᱚᱸᱜᱟ ᱟᱠᱤᱱᱟ, ᱥᱟᱶᱛᱮ ᱡᱷᱚᱛᱚᱣᱟᱜ ᱠᱟᱹᱢᱤ ᱛᱟᱭᱱᱚᱢ ᱤᱱᱟᱹ ᱛᱟᱨᱟᱥᱤᱧ ᱫᱚ ᱥᱟᱶᱛᱮ ᱢᱟᱱᱮ ᱡᱟᱦᱟᱸ ᱜᱮ ᱟᱛᱳ ᱨᱤᱱ ᱥᱟᱶᱛᱮ ᱮᱴᱟᱜ ᱨᱤᱱ ᱦᱚᱸ ᱧᱮᱞ ᱠᱚ ᱦᱤᱡᱩᱜ-ᱟ᱾ ᱛᱟᱨᱟᱥᱤᱧ ᱵᱮᱲᱟ ᱫᱚ᱾ ᱤᱱᱟᱹ ᱛᱟᱭᱱᱚᱢ ᱚᱝᱠᱟ ᱜᱮ ᱛᱟᱨᱟᱥᱤᱧ ᱦᱚᱸ ᱵᱚᱸᱜᱟ ᱟᱛᱮᱫ ᱚᱲᱟᱜ ᱛᱮᱠᱚ ᱨᱩᱣᱟᱹᱲ ᱦᱤᱡᱩᱜ-ᱟ ᱱᱟᱭᱠᱮ ᱚᱲᱟᱜ ᱛᱮ ᱵᱚᱸᱜᱟ ᱵᱩᱨᱩ ᱟᱛᱮ ᱜᱮ, ᱛᱟᱯᱚᱨᱮ ᱡᱷᱚᱛᱚᱣᱟᱜᱼ- ᱚᱱᱟ ᱡᱮ ᱪᱮᱫ ᱠᱚ ᱜᱟᱱ ᱟᱠᱟᱱᱟ ᱵᱟᱝ ᱜᱟᱱ ᱟᱠᱟᱱᱟ, ᱤᱱᱟᱹ ᱛᱟᱭᱱᱚᱢ ᱠᱚ ᱥᱩᱢᱟᱱ ᱠᱚᱣᱟ ᱛᱟᱯᱚᱨᱮ ᱛᱟᱨ ᱫᱚᱥᱟᱨ ᱦᱤᱞᱳᱜ ᱡᱟᱦᱟᱸ ᱫᱤᱱ ᱚᱱᱟ ᱫᱚ ᱵᱟᱥᱠᱮ ᱢᱟᱦᱟ ᱥᱮ ᱵᱟᱥᱠᱮ ᱢᱟᱦᱟ ᱠᱚ ᱢᱮᱛᱟᱜ ᱠᱟᱱᱟ ᱮᱱ ᱦᱤᱞᱳᱜ ᱫᱚ ᱟᱜ ᱨᱟᱨᱟ ᱫᱤᱱ ᱡᱟᱦᱟᱸ ᱫᱚ ᱥᱮᱸᱫᱽᱨᱟ, ᱥᱮᱛᱟᱜ ᱨᱮᱫᱚ ᱡᱷᱚᱛᱚ ᱟᱛᱩ ᱠᱷᱚᱱ, ᱡᱷᱚᱛᱚ ᱟᱛᱳ ᱫᱚ ᱵᱟᱝ ᱚᱱᱟ ᱟ ᱛᱩ ᱨᱤᱱ ᱢᱤᱫᱴᱟᱝ ᱠᱩᱲᱤ ᱦᱚᱯᱚᱱ ᱡᱷᱚᱛᱚ ᱚᱲᱟᱜ ᱠᱷᱚᱱ ᱱᱟᱭᱠᱮ, ᱡᱟᱸᱜᱟ ᱠᱚ ᱟᱹᱨᱩᱜ ᱦᱚᱴᱚ ᱠᱟᱭᱟ᱾ ᱥᱮᱛᱟᱜ ᱵᱮᱲᱟ ᱤᱱᱟᱹ ᱛᱟᱭᱱᱚᱢ ᱠᱚᱲᱟ ᱦᱚᱯᱚᱱ ᱠᱚᱫᱚ ᱥᱮᱸᱫᱽᱨᱟ ᱠᱚ ᱪᱟᱞᱟᱜ-ᱟ᱾ ᱟᱨ ᱛᱟᱨᱟᱥᱤᱧ ᱫᱚ ᱵᱚᱸᱜᱟ ᱵᱩᱨᱩ ᱦᱚᱦᱚ ᱠᱟᱛᱮᱫ ᱟᱨᱦᱚᱸ ᱟᱜ ᱠᱚ ᱨᱟᱨᱟᱭᱟ᱾
ᱚ ᱟᱪᱪᱷᱟ, ᱵᱟᱥᱠᱮ ᱵᱟᱥᱠᱮ ᱦᱳᱞᱳᱜ
ᱦᱳᱭ ᱦᱳᱭ᱾
ᱚ ᱟᱪᱪᱷᱟ, ᱟᱞᱮ ᱥᱮᱫ ᱫᱚ ᱡᱟᱦᱟᱸ ᱧᱮᱞ ᱦᱩᱭ ᱠᱟᱱᱟ ᱡᱮ ᱩᱢ ᱢᱟᱦᱟ ᱦᱳᱞᱳᱜ ᱢᱟᱱᱮ ᱡᱟᱦᱟᱸᱭ ᱠᱚᱲᱟ ᱜᱤᱫᱽᱨᱟᱹ ᱠᱚ ᱢᱮᱱᱟᱜ ᱠᱚᱣᱟ ᱡᱩᱣᱟᱹᱱ ᱠᱚ ᱡᱚᱛᱚ ᱠᱚ ᱡᱟᱦᱮᱨ ᱠᱚ ᱪᱟᱞᱟᱜ ᱜᱮᱭᱟ ᱛᱚ ᱡᱟᱦᱮᱨ ᱯᱚᱨᱤᱥᱠᱟᱨ ᱦᱳᱭᱳᱜ ᱜᱮᱭᱟ ᱟᱨ ᱡᱟᱦᱟᱸ ᱠᱚᱵᱤᱱ ᱞᱟᱹᱭ ᱠᱮᱫᱟ ᱚᱱᱟ ᱠᱚ ᱦᱳᱭᱳᱜ ᱜᱮᱭᱟ ᱟᱨ ᱢᱟᱱᱮ ᱡᱟᱦᱟᱸᱭ ᱵᱚᱸᱜᱟ ᱟᱹᱜᱩ ᱠᱚ ᱪᱟᱞᱟᱜ ᱜᱮᱭᱟ ᱛᱚᱠᱷᱚᱱ ᱛᱩᱯᱩ ᱯᱷᱟᱨᱪᱟ ᱠᱟᱛᱮ ᱠᱚ ᱪᱟᱞᱟᱜ ᱜᱮᱭᱟ ᱢᱟᱱᱮ ᱡᱩᱛᱟᱹ ᱫᱚ ᱵᱟᱝᱠᱚ ᱤᱫᱤ ᱜᱮᱭᱟ᱾ ᱡᱟᱦᱟᱸ ᱵᱚᱸᱜᱟ ᱠᱚ ᱟᱹᱜᱩ ᱠᱚᱣᱟ᱾ ᱛᱟᱦᱮᱞᱮ ᱩᱱᱠᱩ ᱵᱚᱸᱜᱟ ᱠᱚ ᱟᱹᱜᱩ ᱠᱚᱣᱟ ᱱᱟᱭᱠᱮ ᱚᱲᱟᱜ ᱨᱮᱜᱮ ᱠᱚ ᱫᱚᱦᱚ ᱠᱟᱭᱟ ᱛᱟᱦᱮᱱᱟᱠᱚ ᱛᱚᱠᱷᱚᱱ ᱫᱚ ᱛᱟᱯᱚᱨᱮ ᱚᱱᱠᱟᱜ ᱜᱮ ᱡᱷᱚᱛᱚ ᱦᱚᱲ ᱠᱚ ᱡᱟᱣᱨᱟᱜᱼᱟ ᱛᱩᱯᱩ ᱯᱷᱟᱨᱪᱟ ᱠᱟᱛᱮᱫ ᱢᱟᱱᱮ ᱟᱹᱭᱩᱵ ᱵᱮᱲᱟ ᱠᱚ ᱦᱤᱡᱩᱜ ᱜᱮᱭᱟ ᱱᱟᱭᱠᱮ ᱚᱲᱟᱜ᱾ ᱛᱚ ᱚᱸᱰᱮ ᱜᱮ ᱵᱚᱸᱜᱟ ᱠᱚ ᱦᱚᱦᱚᱣ ᱠᱚᱣᱟ ᱡᱚᱛᱚ ᱠᱚ ᱡᱟᱣᱨᱟᱜ ᱜᱮᱭᱟ᱾ ᱫᱤᱭᱮ ᱚᱱᱠᱟ ᱛᱮᱜᱮ ᱢᱟᱱᱮ ᱥᱮᱛᱟᱜ ᱜᱮᱭᱟ ᱠᱚ᱾ ᱚᱸᱰᱮ ᱛᱟᱯᱚᱨᱮ ᱯᱚᱨ ᱫᱤᱱ ᱟᱵᱟᱨ ᱡᱚᱛᱚ ᱦᱚᱲ ᱛᱩᱯᱩ ᱠᱟᱛᱮᱜ ᱱᱟᱭᱠᱮ ᱚᱲᱟᱜ ᱥᱮᱛᱟᱜ ᱠᱚ ᱦᱤᱡᱩᱜᱼᱟ ᱫᱤᱭᱮ ᱚᱸᱰᱮ ᱠᱷᱚᱱᱜ ᱜᱮ ᱡᱟᱦᱮᱨ ᱠᱚ ᱤᱫᱤᱭᱟ᱾ ᱟᱨ ᱚᱸᱰᱮ ᱜᱮ ᱟᱞᱮ ᱟᱞᱮᱴᱷᱮᱱ ᱫᱚ ᱚᱸᱰᱮ ᱯᱩᱡᱟᱹ ᱛᱟᱭᱱᱚᱢ ᱢᱟᱱᱮ ᱵᱟᱦᱟ ᱦᱤᱞᱳᱜ᱾ ᱡᱚᱛᱚ ᱟᱛᱳ ᱦᱚᱲ ᱠᱚ ᱥᱳᱲᱮ ᱜᱮᱭᱟ᱾ ᱢᱟᱱᱮ ᱥᱤᱢ ᱡᱤᱞ ᱡᱚᱛᱚ ᱦᱚᱲ ᱠᱚ ᱟᱹᱜᱩᱭ ᱜᱮᱭᱟ ᱡᱟᱨᱡᱮᱨ ᱢᱟᱱᱮ᱾ ᱴᱩᱠᱩᱡ ᱨᱮᱠᱚ ᱟᱞᱟᱫᱟ ᱟᱞᱟᱫᱟ ᱥᱚᱲᱮᱭᱟ ᱟᱨ ᱡᱚᱢ ᱥᱚᱢᱚᱭ ᱡᱟᱦᱟᱸ ᱯᱮᱲᱟ ᱯᱟᱹᱲᱦᱟᱹ ᱡᱷᱚᱛᱚ ᱠᱚ ᱛᱟᱦᱮᱱ ᱜᱮᱭᱟ᱾ ᱟᱨ ᱟᱞᱮ ᱦᱚᱭᱛᱚ ᱞᱮ ᱥᱚᱲᱮ ᱠᱮᱫᱟ ᱟᱞᱮ ᱯᱟᱥ ᱨᱮ ᱟᱵᱟᱨ ᱟᱹᱰᱤ ᱦᱚᱲ ᱠᱚ ᱥᱳᱚᱲᱮᱭᱮᱫᱟ᱾ ᱡᱚᱠᱷᱚᱱ ᱟᱞᱨᱮᱱ ᱯᱮᱲᱟ ᱢᱤᱫ ᱴᱷᱮᱱ ᱠᱚ ᱫᱩᱲᱩᱵ ᱟᱠᱟᱱᱟ ᱟᱞᱮ ᱯᱟᱥ ᱠᱚᱨᱮ ᱛᱤᱱᱟᱹᱜ ᱦᱚᱲ ᱠᱚ ᱥᱚᱲᱮᱫᱟ ᱡᱷᱚᱛᱚ ᱦᱚᱲ ᱜᱮ ᱢᱤᱫ ᱰᱟᱵᱩ ᱠᱟᱛᱮ ᱡᱷᱚᱛᱚ ᱠᱚ ᱦᱚᱲ ᱠᱚ ᱮᱢᱟ ᱠᱚᱣᱟ ᱟᱞᱮ ᱦᱚᱸᱞᱮ ᱮᱢᱟ ᱠᱚᱣᱟ ᱢᱟᱱᱮ ᱡᱷᱚᱛᱚ ᱟᱹᱛᱩ ᱦᱚᱲᱜᱮ ᱢᱤᱫ ᱰᱟᱹᱵᱩ ᱠᱟᱛᱮᱜ ᱡᱷᱚᱛᱚ ᱠᱚ ᱮᱢᱟ ᱠᱚᱣᱟ᱾ ᱯᱮᱲᱟ ᱛᱷᱮᱠᱮ ᱥᱩᱨᱩ ᱠᱚᱨᱮ ᱡᱟᱦᱟᱸᱭ ᱜᱮ ᱡᱚᱢ ᱠᱚ ᱫᱩᱲᱩᱵᱼᱟ᱾ ᱚᱱᱠᱟ ᱢᱟᱱᱮ ᱡᱚᱢ ᱧᱩ ᱦᱩᱭᱩᱜ ᱜᱮᱭᱟ᱾
ᱦᱮᱸ ᱦᱮᱸ ᱟᱨ ᱢᱤᱫᱴᱟᱝ ᱟᱞᱮᱥᱮᱫ ᱫᱚ ᱵᱟᱦᱟ ᱵᱚᱸᱜᱟ ᱨᱮᱫᱚ ᱢᱟᱱᱮ ᱟᱛᱳ ᱢᱟᱱᱮ ᱚᱲᱟᱜ ᱠᱷᱚᱱ ᱡᱷᱚᱛᱚ ᱦᱚᱲᱜᱮ ᱢᱤᱫᱴᱟᱝ ᱥᱤᱢ ᱢᱟᱱᱮ ᱡᱟᱦᱟᱸᱛᱮ ᱤᱫᱤ ᱦᱩᱭᱩᱜᱭᱼᱟ ᱵᱚᱸᱜᱟ ᱞᱟᱹᱜᱤᱫ ᱛᱮ ᱟᱯᱮ ᱥᱮᱱ ᱠᱤ ᱚᱱᱠᱟ?
ᱦᱮᱸ ᱥᱤᱢ ᱫᱚ ᱤᱫᱤ ᱦᱩᱭᱩᱜ ᱜᱮᱭᱟ ᱛᱚ ᱟᱞᱮ ᱢᱮᱱᱟᱜ ᱚᱱᱟ ᱦᱚᱸ᱾
ᱚ ᱦᱮᱸ ᱟᱨ ᱡᱷᱚᱛᱚ ᱡᱟᱭᱜᱟ ᱨᱮᱫᱚ ᱧᱮᱞᱚᱜᱼᱟ ᱟᱫᱷᱟᱱ ᱡᱟᱭᱜᱟ ᱨᱮᱫᱚ ᱠᱩᱲᱤ ᱦᱚᱯᱚᱱ ᱫᱚ ᱵᱟᱝ ᱠᱚ ᱡᱚᱢᱟ ᱟᱨ ᱟᱫᱷᱟᱱ ᱡᱟᱭᱜᱟ ᱨᱮᱫᱚ ᱠᱩᱲᱤ ᱦᱚᱯᱚᱱ ᱠᱚᱲᱟ ᱦᱚᱯᱚᱱ ᱠᱟᱹᱡ ᱜᱤᱫᱽᱨᱟᱹ ᱡᱷᱚᱛᱚ ᱦᱚᱲ ᱜᱮᱠᱚ ᱡᱚᱢᱟ, ᱚᱱᱟ ᱤᱫᱤᱠᱟᱛᱮ ᱠᱟᱛᱮᱜ ᱟᱯᱮᱥᱮᱱ ᱪᱮᱫ ᱞᱮᱠᱟ?
ᱢᱟᱱᱮ ᱡᱟᱦᱟᱸ ᱚᱲᱟᱜ ᱠᱷᱚᱱ ᱥᱤᱢᱠᱩ ᱤᱫᱤ ᱠᱚᱣᱟ ᱚᱸᱰᱮ ᱡᱟᱦᱟᱸ ᱯᱩᱡᱟᱹ ᱦᱩᱭᱩᱜᱼᱟ ᱢᱟᱱᱮ ᱚᱱᱟ ᱵᱚᱦᱚᱜ ᱡᱟᱦᱟᱸ ᱥᱚᱲᱮᱭᱟᱠᱚ᱾
ᱦᱮᱸ
ᱚᱱᱟ ᱫᱚ ᱟᱛᱩ ᱨᱮᱱ ᱡᱟᱦᱟᱸᱭ ᱠᱚᱲᱟ ᱜᱤᱫᱽᱨᱟᱹ ᱠᱚ ᱛᱟᱦᱮᱱᱟ᱾ ᱵᱚᱭᱮᱥ ᱠᱚ ᱛᱟᱦᱮᱱᱟ ᱩᱱᱠᱩ ᱠᱩ ᱡᱚᱢᱟ ᱠᱤᱱᱛᱩ ᱠᱩᱲᱤ ᱜᱤᱫᱽᱨᱟᱹ ᱵᱟ ᱟᱭᱩ ᱦᱚᱲ ᱠᱚᱫᱚ ᱚᱱᱟ ᱥᱩᱲᱟᱹ ᱫᱚ ᱵᱟᱝᱠᱚ ᱡᱚᱢᱟ᱾ ᱡᱟᱦᱟᱸ ᱥᱳᱲᱮ ᱦᱩᱭᱩᱜᱼᱟ ᱚᱱᱟ ᱫᱚ ᱟᱹᱰᱤ ᱦᱚᱲᱜᱮ ᱦᱚᱭᱛᱳ ᱫᱚᱠᱟᱱ ᱠᱷᱚᱱ ᱥᱤᱢ ᱯᱳᱞᱴᱤ ᱠᱚ ᱟᱹᱜᱩ ᱠᱮᱫᱮᱭᱟ ᱚᱱᱟᱜᱮ ᱟᱞᱟᱫᱟ-ᱟᱞᱟᱫᱟ ᱠᱚ ᱥᱳᱚᱲᱮᱭᱟ᱾ ᱚᱱᱟ ᱥᱚᱲᱮ ᱜᱮᱠᱚ ᱡᱚᱢᱟ ᱠᱤᱱᱛᱩ ᱡᱟᱦᱟᱸ ᱵᱚᱦᱚᱜ ᱥᱚᱲᱮ ᱚᱱᱟ ᱠᱚᱫᱚ ᱩᱱᱠᱩ ᱫᱚ ᱵᱟᱝ ᱮᱢ ᱦᱩᱭᱩᱜ ᱜᱮᱭᱟ᱾ ᱡᱚᱢ ᱩᱱᱠᱩ ᱫᱚ ᱵᱟᱝᱠᱚ ᱡᱚᱢ ᱜᱮᱭᱟ᱾
ᱦᱮᱸ ᱦᱮᱸ
ᱟᱯᱮ ᱨᱮᱱ ᱛᱟᱦᱚᱞᱮ ᱛᱤᱱ ᱜᱚᱴᱟᱝ ᱵᱚᱸᱜᱟ ᱠᱚ ᱟᱬᱜᱚᱱ ᱜᱮᱭᱟ, ᱟᱨ ᱧᱩᱛᱩᱢ ᱡᱩᱫᱤ ᱵᱮᱱ ᱞᱟᱹᱭ ᱠᱮᱭᱟ ᱵᱚᱸᱜᱟ ᱵᱩᱨᱩᱣᱟᱜ?
ᱚᱱᱠᱟ ᱛᱚ ᱵᱟᱰᱟᱭ ᱵᱟᱹᱱᱩᱜᱼᱟ ᱮᱱᱠᱷᱟᱱ ᱚᱱᱠᱟ ᱫᱚ ᱵᱟᱲᱟᱭᱟᱞᱤᱧ ᱡᱟᱦᱟᱸ ᱫᱚ ᱢᱟᱨᱟᱝ ᱵᱩᱨᱩ ᱡᱟᱦᱟᱸ ᱫᱚ ᱢᱟᱨᱟᱝ ᱵᱩᱨᱩ ᱫᱚᱞᱤᱧ ᱵᱟᱰᱟᱭᱟ ᱠᱟᱹᱯᱤ ᱥᱟᱵ ᱠᱟᱜᱼᱟᱭ᱾ ᱱᱟᱭᱠᱮ ᱮᱨᱟᱹ ᱡᱟᱦᱟᱸᱭ ᱫᱚ ᱡᱟᱦᱮᱨ ᱮᱨᱟ ᱠᱚ ᱢᱮᱛᱟᱭ ᱠᱟᱱᱟ ᱩᱱᱤ ᱫᱚ ᱫᱟᱹᱲᱣᱟᱹ ᱫᱤᱯ ᱯᱤᱞ ᱠᱟᱜᱟᱭ ᱥᱟᱶᱛᱮ ᱪᱮᱫ ᱞᱤᱧ ᱞᱟᱹᱭᱟ? ᱢᱚᱬᱮ ᱠᱚ ᱛᱩᱨᱩᱭ ᱠᱚ ᱩᱱᱠᱩᱣᱟᱜ ᱧᱩᱛᱩᱢ ᱫᱚ ᱩᱱᱟᱹᱜ ᱵᱟᱰᱟᱭ ᱵᱟᱹᱱᱩᱜᱼᱟ᱾ ᱮᱱᱠᱷᱟᱱ ᱵᱟᱲᱟᱭ ᱠᱷᱟᱱ ᱵᱤᱱ ᱞᱟᱹᱭ ᱠᱮᱭᱟᱵᱤᱱ?
ᱟᱹᱞᱤᱧ ᱦᱚᱸ ᱡᱚᱛᱚᱴᱟ ᱞᱤᱧ ᱵᱟᱲᱟᱭᱟ ᱡᱟᱦᱟᱸ ᱟᱞᱮ ᱨᱮᱱ ᱢᱟᱨᱟᱝ ᱵᱩᱨᱩ ᱢᱮᱱᱟᱭᱟ, ᱩᱱᱤ ᱦᱚᱸ ᱢᱟᱨᱟᱝ ᱵᱩᱨᱩ ᱛᱟᱦᱮᱱᱟ, ᱩᱱᱤ ᱠᱟᱹᱯᱤ ᱫᱚᱭ ᱥᱟᱵ ᱠᱚᱣᱟ, ᱟᱨ ᱡᱟᱦᱟᱸᱭ ᱢᱟᱱᱮ ᱡᱟᱦᱟᱸᱭ ᱵᱤᱱ ᱞᱟᱹᱭ ᱠᱮᱫᱟ ᱡᱟᱦᱮᱨ ᱟᱭᱳ ᱩᱱᱤ ᱛᱤᱨᱮ, ᱢᱟᱱᱮ ᱪᱩᱲᱤ ᱛᱟᱦᱮᱱ ᱜᱮᱭᱟ, ᱡᱟᱦᱟᱸ ᱱᱟᱭᱠᱮᱭᱟᱜ ᱢᱤᱫᱴᱟᱝ ᱢᱟᱱᱮ ᱡᱟᱦᱟᱸᱟᱭ ᱫᱚᱦᱚ ᱠᱟᱜ ᱥᱮ ᱥᱚᱨᱚᱧᱡᱟᱢ ᱠᱚ ᱚᱸᱰᱮ ᱪᱩᱲᱤ ᱦᱚᱸ ᱛᱟᱦᱮᱱ ᱜᱮᱭᱟ ᱚᱱᱟᱭ ᱦᱚᱨᱚᱜᱽ ᱜᱮᱭᱟ᱾ ᱛᱟᱨᱯᱚᱞᱮ ᱟᱞᱮ ᱱᱮᱛᱚᱜ ᱫᱚ ᱧᱮᱞ ᱦᱩᱭ ᱠᱟᱱᱟ ᱢᱤᱫᱴᱟᱝ, ᱢᱟᱱᱮ ᱞᱟᱴᱷᱤ ᱞᱮᱠᱟ ᱡᱩᱛ ᱦᱩᱭ ᱠᱟᱱᱟ ᱯᱨᱚᱛᱤᱴᱤ ᱞᱟᱴᱷᱤ ᱨᱮᱜᱮ ᱜᱷᱩᱸᱜᱩᱨ ᱛᱚᱞ ᱦᱩᱭ ᱟᱠᱟᱱᱟ, ᱚᱱᱟ ᱜᱷᱩᱸᱜᱩᱨ ᱦᱚᱸ ᱩᱱᱠᱩ ᱦᱟᱛᱟᱣ ᱜᱮᱭᱟ᱾ ᱟᱨ ᱡᱟᱦᱟᱸᱭ ᱢᱚᱬᱮ ᱠᱚ ᱛᱩᱨᱩᱭ ᱠᱚ ᱩᱱᱤ ᱫᱚ ᱟᱸᱜᱥᱟᱨ ᱟᱸᱜᱥᱟᱨ ᱟᱛᱮ ᱛᱟᱦᱮᱱ ᱜᱮᱭᱟᱭ᱾ ᱛᱟᱨᱯᱚᱨᱮ ᱢᱬᱮ ᱛᱩᱲᱤ ᱨᱮᱱ ᱩᱱᱤ ᱨᱮᱱᱜᱮ ᱜᱤᱫᱽᱨᱟᱹ ᱜᱮ ᱟᱹᱰᱤ ᱩᱛᱟᱹᱨ ᱠᱚ ᱛᱟᱦᱮᱱ ᱜᱮᱭᱟ, ᱟᱞᱮᱨᱮ ᱨᱮᱱ ᱢᱤᱫᱴᱟᱝ ᱢᱤᱫᱴᱤ ᱡᱷᱚᱛᱚ ᱦᱚᱲᱟᱜ ᱧᱩᱛᱩᱢ ᱫᱚ ᱵᱟᱟᱹᱞᱤᱧ ᱵᱟᱲᱟᱭᱟ᱾ ᱟᱞᱮᱨᱮᱱ ᱢᱚᱴᱟᱢᱩᱴᱤ ᱟᱴ ᱱᱚ ᱡᱚᱱ ᱵᱚᱝᱜᱟ ᱠᱚ ᱦᱤᱡᱩᱜ ᱜᱮᱭᱟ᱾ ᱛᱚ ᱡᱷᱚᱛᱚ ᱦᱚᱲᱟᱜ ᱧᱩᱛᱩᱢ ᱫᱚ ᱵᱟᱟᱹᱞᱤᱧ ᱵᱟᱲᱟᱭᱟ‌᱾ ᱱᱚᱡᱚᱨ ᱮᱢᱟᱠᱚ ᱛᱟᱦᱮᱱ ᱜᱮᱭᱟ, ᱩᱱᱠᱩ ᱵᱟᱫᱽ ᱵᱟᱹᱠᱤ ᱫᱚ ᱚᱱᱠᱟ ᱡᱟᱦᱟᱸ ᱜᱩᱝᱜᱩᱨ ᱛᱚᱞ ᱛᱟᱦᱮᱱᱟ ᱞᱟᱹᱴᱷᱤᱨᱮ ᱚᱱᱟᱠᱚ ᱥᱟᱵ ᱜᱮᱭᱟ, ᱩᱱᱠᱩᱣᱟᱜ ᱡᱟᱦᱟᱸ ᱚᱱᱟ ᱫᱚ᱾
ᱦᱮᱸ ᱦᱮᱸ, ᱟᱞᱮᱥᱮᱫ ᱦᱚᱸ ᱚᱱᱠᱟ ᱜᱮ᱾ ᱡᱟᱦᱟᱸ ᱥᱟᱯᱟᱵ ᱢᱮᱱᱟᱜ ᱛᱟᱠᱚᱣᱟ, ᱚᱱᱠᱟᱜᱮ ᱡᱟᱦᱟᱸᱟᱜ ᱜᱮ ᱵᱚᱸᱜᱟ ᱠᱚ ᱦᱤᱡᱩᱜᱼᱟ, ᱡᱷᱚᱛᱚ ᱜᱮ ᱥᱟᱵ ᱫᱚᱠᱚ ᱥᱟᱵ ᱠᱟᱜᱼᱟ᱾ ᱟᱫᱚ ᱤᱱᱠᱟᱹᱜᱮ ᱟᱞᱮ ᱥᱮᱫ ᱦᱚᱸ ᱤᱱᱟᱹᱜ ᱦᱟᱹᱵᱤᱡ ᱜᱮ ᱵᱚᱸᱜᱟ ᱫᱚᱠᱚ ᱦᱤᱡᱩᱜ ᱜᱮᱭᱟ ᱟᱫᱚ ᱧᱩᱛᱩᱢ ᱫᱚ ᱚᱱᱠᱟ ᱵᱟᱲᱟᱭ ᱵᱟᱹᱱᱩᱜ ᱠᱚᱣᱟ᱾
ᱟᱪᱪᱷᱟ ᱛᱟᱨᱯᱚᱨᱮ ᱚᱸᱰᱮ ᱠᱷᱚᱱ ᱡᱟᱸᱟᱦᱮᱨ ᱠᱷᱚᱱ ᱦᱤᱡᱩᱜ ᱥᱚᱢᱚᱭ, ᱡᱟ ᱧᱮᱞ ᱦᱩᱭ ᱠᱟᱱᱟ ᱚᱸᱰᱮᱜᱮ ᱡᱟ ᱡᱟᱦᱮᱨ ᱛᱟᱞᱮ ᱚᱸᱰᱮ ᱟᱜᱮ ᱯᱮ ᱫᱷᱟᱣᱼᱼ ᱟᱹᱪᱩᱨ ᱦᱩᱭᱩᱜᱼᱟ ᱮᱱᱮᱡ ᱮᱱᱮᱡ ᱛᱮ, ᱱᱟᱭᱠᱮ ᱞᱟᱦᱟᱨᱮ ᱛᱟᱦᱮᱱᱟᱭ, ᱛᱚ ᱱᱟᱭᱠᱮ ᱵᱩᱲᱦᱤ ᱚᱱᱟ ᱠᱚᱨᱮᱜ ᱛᱟᱦᱮᱱᱟ ᱡᱟᱦᱟᱸᱭ ᱥᱟᱹᱜᱩᱱ ᱴᱷᱤᱞᱤ ᱫᱤᱯᱤᱞ ᱠᱟᱜ ᱟᱭ ᱩᱱᱤ ᱦᱚᱸ ᱛᱟᱦᱮᱱ ᱜᱮᱭᱟ᱾ ᱡᱷᱚᱛᱚ ᱟᱛᱩ ᱦᱚᱲ ᱠᱚ ᱛᱟᱦᱮᱱ ᱜᱮᱭᱟ, ᱟᱫᱚ ᱮᱱᱮᱡ ᱮᱱᱮᱡ ᱛᱮ ᱚᱱᱟ ᱯᱮ ᱫᱷᱟᱣ ᱠᱚ ᱟᱹᱪᱩᱨᱚᱜ ᱜᱮ, ᱛᱯᱚᱨᱮ ᱱᱟᱭᱠᱮ ᱚᱲᱟᱜ ᱠᱚ ᱦᱤᱡᱩᱜᱼᱟ᱾ ᱛᱚ ᱟᱞᱮ ᱫᱚ ᱟᱹᱰᱤ ᱥᱟᱺᱜᱤᱧ ᱨᱮᱜᱮ ᱡᱟᱦᱮᱨ ᱛᱟᱞᱮ ᱛᱟᱦᱚᱞᱮᱼᱼ ᱜᱚᱴᱟ ᱨᱟᱥᱛᱟ ᱜᱮ ᱛᱤᱸᱜᱩ ᱛᱮᱤᱸᱜᱩ ᱛᱮ ᱦᱤᱡᱩᱜᱼᱟ ᱮᱱᱮᱡ ᱮᱱᱮᱡ ᱛᱮ ᱡᱟᱦᱟᱸᱭ ᱵᱚᱸᱜᱟ ᱠᱚ ᱛᱟᱦᱮᱱᱟ, ᱛᱚ ᱩᱱᱠᱩ ᱜᱮᱠ ᱛᱤᱸᱜᱩ ᱟᱹᱱᱤᱡᱼᱟ, ᱵᱟᱝᱠᱚ ᱞᱟᱦᱟ ᱦᱚᱪᱚᱱᱤᱡᱼᱟ, ᱛᱚ ᱩᱱᱠᱩ ᱡᱚᱠᱷᱚᱱ ᱠᱚ ᱞᱟᱹᱭᱟ ᱡᱮ ᱞᱟᱦᱟ ᱯᱮ ᱛᱚᱠᱷᱚᱱ ᱜᱮ ᱞᱟᱦᱟ ᱦᱩᱭᱩᱜᱼᱟ, ᱚᱱᱠᱟ ᱚᱱᱠᱟ ᱛᱮᱜᱮ ᱱᱟᱭᱠᱮ ᱚᱲᱟᱜ ᱫᱚ ᱦᱤᱡᱩᱜ ᱦᱩᱭᱩᱜᱼᱟ, ᱫᱤᱭᱮ ᱱᱟᱭᱠᱮ ᱚᱲᱟᱜ ᱦᱮᱡ ᱠᱟᱛᱮᱫᱼᱼ ᱱᱟᱭᱠᱮ ᱨᱮᱱ ᱡᱟᱦᱟᱸᱭ ᱵᱚᱝᱥᱚ ᱠᱚ ᱛᱟᱦᱮᱱ ᱛᱟᱠᱚᱣᱟ ᱡᱟᱦᱟᱸᱭ ᱵᱚᱸᱜᱟ ᱵᱩᱨᱩ ᱠᱚ ᱠᱚᱨᱟᱣᱟ, ᱛᱟᱦᱚᱞᱮ ᱩᱱᱠᱩ ᱵᱟ ᱡᱟᱦᱟᱸᱟᱭ ᱵᱟᱹᱦᱩ ᱠᱚᱦᱚᱸ ᱛᱟᱦᱮᱱᱟ, ᱛᱟᱦᱚᱞᱮ ᱩᱱᱠ ᱜᱮ ᱢᱟᱱᱮ ᱩᱱᱠᱩ ᱱᱟᱭᱠᱮ ᱯᱨᱚᱛᱷᱚᱢ ᱡᱟᱦᱟᱸᱭ ᱠᱚ ᱟᱹᱨᱩᱭᱟ, ᱛᱟᱨᱯᱚᱨᱮ ᱡᱟᱦᱟᱸᱭ ᱥᱟᱹᱜᱩᱱ ᱴᱷᱤᱞᱤ ᱫᱤᱯᱤᱞ ᱠᱟᱜᱟᱭ ᱩᱱᱤ ᱦᱚᱸ ᱡᱟᱜᱟ ᱠᱚ ᱟᱹᱨᱩᱵ ᱛᱟᱭᱟ᱾ ᱟᱨ ᱡᱟᱦᱟᱸ ᱛᱤᱱᱟᱹᱜ ᱵᱚᱸᱜᱟ ᱠᱚ ᱟᱬᱜᱳᱱᱟ ᱩᱱᱠᱩᱣᱟᱜ ᱡᱟᱸᱜᱟ ᱠᱚ ᱟᱹᱨᱩᱵ ᱛᱟᱠᱚᱣᱟ᱾ ᱟᱨ ᱡᱟᱦᱟᱸᱭ ᱠᱚ ᱟᱹᱨᱩᱵ ᱟᱱᱤᱡᱼᱟ, ᱟᱹᱨᱩᱵ ᱠᱟᱛᱮᱫ ᱫᱚ ᱵᱚᱸᱜᱟ ᱦᱚᱸᱼᱼ ᱟᱠᱚᱣᱟᱜ ᱵᱚᱦᱚᱜ ᱨᱮ ᱠᱟᱹᱴᱤᱡ ᱠᱟᱹᱴᱤᱡ ᱫᱟᱜ ᱠᱚ ᱫᱩᱞᱟᱜᱼᱟ᱾ ᱮᱱᱮᱡ ᱥᱮᱨᱮᱧ ᱛᱚᱠᱷᱚᱱ ᱦᱩᱭᱩᱜ ᱜᱮᱭᱟ ᱮᱱᱮᱡ ᱜᱮᱭᱟ ᱠᱚ᱾ ᱚᱱᱠᱟ ᱚᱱᱠᱟ ᱛᱮᱜᱮ ᱟᱫᱚ ᱢᱟᱱᱮ ᱱᱟᱭᱠᱮᱭᱟᱜ ᱡᱟᱦᱟᱸ ᱡᱟᱦᱮᱨ ᱛᱷᱟᱱ, ᱚᱸᱰᱮ ᱡᱷᱚᱛᱚ ᱠᱚ ᱡᱟᱣᱨᱟᱜ ᱜᱮᱭᱟ, ᱛᱚ ᱟᱫᱚ ᱯᱩᱡᱟᱹ ᱠᱚ ᱴᱷᱤᱠ ᱢᱚᱛᱚ ᱜᱟᱱ ᱠᱟᱱᱟ ᱥᱮ ᱵᱟᱝ, ᱡᱟᱦᱱᱟᱜ ᱪᱤᱫᱟ ᱦᱩᱭᱭᱟ ᱠᱟᱱᱟ ᱥᱮ ᱚᱱᱠᱟ ᱦᱚᱸᱠᱚ ᱠᱩᱞᱤ ᱜᱮᱭᱟ, ᱡᱟᱦᱟᱸᱭ ᱚᱛᱚ ᱥᱩᱠᱼᱫᱩᱠ ᱠᱚ ᱡᱟᱦᱟᱱᱟᱜ ᱠᱩᱞᱤ ᱛᱮᱱᱟᱜ ᱢᱮᱱᱟᱜᱼᱟ᱾ ᱡᱟᱦᱟᱸᱭ ᱦᱚᱛᱚ ᱟᱭᱟᱜ ᱯᱨᱚᱵᱞᱮᱢ ᱢᱮᱱᱟᱜ ᱛᱟᱭᱟ ᱩᱱᱤ ᱦᱚᱭᱛᱚ ᱞᱟᱹᱭ ᱜᱮᱟᱭ ᱡᱮ ᱤᱧ ᱱᱤᱭᱟᱹ ᱡᱤᱱᱤᱥ ᱪᱮᱫᱟᱜ ᱵᱟᱹᱧ ᱵᱷᱟᱜᱤ ᱠᱟᱱᱟ᱾ ᱪᱤᱠᱟᱹᱛᱮ ᱠᱚᱨᱟᱣ ᱞᱮᱠᱷᱟᱱᱟᱱ ᱵᱷᱟᱜᱭᱟ, ᱚᱱᱟ ᱠᱚᱦᱚᱸ ᱠᱚ ᱞᱟᱹᱭ ᱜᱮᱭᱟ ᱵᱚᱸᱜᱟ ᱵᱩᱨᱩ᱾
ᱦᱮᱸ ᱦᱮᱸ ᱟᱢ ᱪᱮᱫ ᱞᱮᱠᱟᱢ ᱞᱟᱹᱭᱠᱮᱜᱼᱟ ᱟᱞᱮᱥᱮᱫᱼᱼ ᱦᱚᱸ ᱥᱮ ᱚᱱᱠᱟ ᱜᱮ ᱦᱩᱭᱩᱜ ᱜᱮᱭᱟ ᱢᱟᱱᱮ ᱥᱮᱢ ᱮᱢ ᱫᱷᱟᱨᱟᱭ ᱜᱮᱭᱟ ᱜᱚᱴᱟᱜ ᱜᱮ ᱵᱟᱦᱟ ᱵᱚᱸᱜᱟ ᱫᱚ ᱡᱟᱹᱱᱤᱡ ᱠᱟᱱ ᱡᱟᱦᱟᱸ ᱵᱟᱰᱟᱭᱚᱜ ᱠᱟᱱᱟ᱾
ᱦᱮᱸ, ᱟᱪᱪᱷᱟ ᱢᱟᱜ ᱢᱚᱬᱮ ᱨᱮᱫᱚ ᱛᱤᱱᱟᱹᱜ ᱢᱮᱨᱚᱢ ᱯᱮ ᱤᱭᱟᱹ ᱠᱚᱣᱟ ᱵᱚᱸᱜᱟ ᱠᱚᱣᱟ?
ᱦᱮᱸᱻ ᱟᱞᱮ ᱫᱚ ᱢᱟᱜ ᱢᱚᱬᱮ ᱨᱮᱦᱚᱸ ᱡᱟᱦᱟᱸ ᱞᱤᱧ ᱞᱟᱹᱭ ᱠᱮᱜ-ᱟ ᱵᱟᱦᱟᱨᱮ ᱪᱮᱫᱮᱠᱟ ᱵᱟᱨᱭᱟ ᱚᱱᱠᱟ ᱜᱮ ᱢᱟᱜ ᱢᱚᱱᱮ ᱨᱮᱦᱚᱸ
ᱵᱟᱨᱭᱟ ᱜᱮᱞᱮ ᱵᱚᱸᱜᱟ ᱠᱤᱱ ᱜᱮᱭᱟ᱾
ᱵᱟᱨᱭᱟ ᱜᱮ?
ᱦᱮᱸ᱾
ᱛᱚ ᱟᱹᱞᱤᱧ ᱡᱟᱦᱟᱸ ᱟᱹᱞᱤᱧ ᱡᱟᱦᱟᱸᱞᱤᱧ ᱧᱮᱞ ᱠᱟᱫᱟ, ᱟᱞᱮ ᱱᱚᱸᱰᱮ ᱢᱮᱨᱚᱢ ᱛᱚᱠᱷᱚᱱ ᱢᱚᱬᱮ ᱜᱚᱴᱟᱝ ᱢᱮᱨᱚᱢ ᱠᱚ ᱞᱟᱜᱟᱜ-ᱟ᱾ ᱢᱮᱫᱴᱟᱝ ᱫᱚ ᱯᱩᱨᱟᱹ ᱯᱳᱲ ᱜᱮᱭᱟᱭ ᱢᱤᱫᱴᱟᱝ ᱫᱚ ᱯᱳᱲ ᱜᱮᱭᱟᱭ ᱟᱨ ᱢᱤᱫᱴᱟᱝ ᱫᱚ ᱯᱩᱨᱟᱹ ᱟᱨᱟᱜ ᱜᱮ ᱛᱟᱯᱚᱨᱮ ᱦᱮᱸᱫᱮ ᱯᱮᱭᱟ ᱠᱚ ᱛᱟᱦᱮᱱ ᱜᱮᱭᱟ, ᱟᱨ ᱢᱤᱫᱴᱮᱱ ᱥᱩᱠᱨᱤᱞᱮ ᱫᱚᱦᱚᱭ ᱜᱮᱭᱟ ᱥᱩᱠᱨᱤ ᱦᱚᱯᱚᱱ᱾ ᱩᱱᱤ ᱦᱚᱸᱠᱚ ᱵᱚᱸᱜᱟᱭ ᱜᱮᱭᱟ, ᱩᱱᱤ ᱥᱩᱠᱨᱤ ᱥᱩᱠᱨᱤ ᱡᱚᱠᱷᱚᱱ ᱠᱚ ᱵᱚᱸᱜᱟᱭᱮᱭᱟ ᱩᱱᱤᱭᱟ ᱵᱚᱦᱚᱜ ᱫᱚ ᱚᱸᱰᱮ ᱠᱚ ᱛᱚᱯᱟᱠᱟᱜᱟ, ᱚᱱᱟ ᱛᱷᱟᱱ ᱨᱮ ᱛᱟᱨᱯᱚᱨᱮ ᱥᱤᱢ ᱦᱚᱸᱠᱚ ᱵᱚᱸᱜᱟ-ᱟ ᱥᱤᱢ ᱠᱚ ᱛᱟᱦᱮᱱᱟ᱾ ᱛᱟᱨᱯᱚᱨᱮ ᱟᱹᱰᱤ ᱦᱚᱲ ᱠᱚ ᱢᱟᱹᱱᱥᱤ ᱠᱟᱜᱟ ᱛᱚ, ᱛᱚ ᱩᱱᱠᱩ ᱡᱟᱦᱟᱸᱭ ᱢᱟᱱᱥᱤ ᱠᱚ ᱥᱳᱫᱷ ᱜᱮᱭᱟ ᱩᱱᱠᱩ ᱦᱚᱸᱠᱚ ᱡᱟᱦᱟᱸᱭ ᱡᱮᱢᱚᱱ ᱢᱟᱱᱮ ᱥᱤᱢ ᱠᱚ ᱛᱟᱦᱮᱱ ᱛᱟᱠᱚᱣᱟ ᱩᱱᱠᱩ ᱥᱤᱢ ᱠᱚ ᱵᱚᱸᱜᱟ ᱦᱩᱭᱩᱜ ᱜᱮᱭᱟ ᱛᱚᱠᱷᱚᱱ᱾ ᱟᱨ ᱚᱱᱟ ᱢᱟᱜ ᱢᱚᱬᱮ ᱥᱚᱢᱚᱭ ᱡᱮᱦᱮᱛᱩ ᱟᱹᱰᱤ ᱩᱛᱟᱹᱨ ᱢᱮᱨᱚᱢ ᱠᱚ ᱛᱟᱦᱮᱱᱟ᱾ ᱛᱚ ᱚᱱᱟ ᱢᱮᱨᱚᱢ ᱟᱫᱚ ᱡᱚᱛᱚ ᱟᱛᱳ ᱨᱮᱱ ᱠᱚᱲᱟ ᱜᱤᱫᱽᱨᱟᱹ ᱢᱤᱞᱮ ᱵᱷᱟᱜᱮ ᱴᱷᱤᱠ ᱯᱚᱨᱤᱥᱠᱟᱨ ᱠᱟᱛᱮᱫ ᱜᱮᱫ ᱠᱟᱛᱮᱫ ᱟᱫᱚ ᱛᱤᱱᱟᱹᱜ ᱟᱹᱛᱩ ᱦᱚᱲ ᱢᱮᱱᱟᱜ ᱞᱮᱭᱟ ᱛᱚ ᱚᱱᱟ ᱩᱱ ᱚᱲᱟᱜ ᱠᱚ ᱵᱷᱟᱜ-ᱟ ᱾ ᱫᱤᱭᱟ ᱟᱫᱚ ᱡᱟᱨ ᱡᱮᱨ ᱚᱲᱟᱜ ᱠᱚ ᱤᱫᱤᱭᱟ ᱚᱲᱟᱜ ᱨᱮᱠᱚ ᱤᱥᱤᱱ ᱵᱟᱥᱟᱱᱟᱢ ᱾
ᱦᱮᱸ ᱦᱮᱸ ᱦᱮᱸ ᱦᱮᱸ ᱟᱨ ᱟᱯᱮ ᱥᱮᱱ ᱫᱚ ᱡᱮ ᱢᱟᱜᱢᱚᱬᱮ ᱵᱟᱦᱟ ᱫᱚ ᱵᱚᱪᱷᱚᱨ ᱠᱮ ᱵᱚᱪᱷᱚᱨ ᱠᱚ ᱮᱱᱮᱡᱟᱜ-ᱟ ᱥᱮᱠᱚ ᱵᱚᱸᱜᱟ ᱢᱮᱞᱟᱭᱟ ᱥᱮ ᱯᱟᱸᱪ ᱵᱚᱪᱷᱚᱨ ᱡᱮᱢᱚᱱ ᱱᱤᱭᱟᱹ ᱢᱤᱫᱴᱮᱱ ᱡᱟᱭᱜᱟ ᱫᱚ ᱯᱟᱸᱪ ᱵᱚᱪᱷᱚᱨ ᱚᱱᱛᱚᱨ ᱚᱠᱛᱚ ᱠᱚ ᱮᱱᱮᱡ ᱡᱟᱟ ᱥᱮᱠᱚ ᱵᱚᱸᱜᱟᱭᱟ ᱠᱚ᱾
ᱟᱞᱮᱨᱮᱱ ᱵᱟᱦᱟ ᱫᱚ ᱟᱞᱤᱧ ᱡᱟᱞᱤᱧ ᱧᱮᱞ ᱮᱫᱟ ᱵᱟᱦᱟ ᱫᱚ ᱯᱨᱚᱛᱤ ᱵᱚᱪᱚᱨ ᱜᱮ ᱦᱳᱜ-ᱟ ᱠᱤᱱᱛᱩ ᱢᱟᱜ ᱢᱚᱬᱮ ᱚᱱᱟ ᱦᱳᱭᱳᱜ ᱠᱟᱱᱟ ᱱᱤᱭᱟᱹ ᱵᱟᱨ ᱡᱩᱫᱤᱮ ᱵᱟᱦᱟᱭᱮᱱᱟ ᱛᱟᱦᱚᱞᱮ ᱢᱟᱜ ᱢᱚᱬᱮ ᱦᱩᱭᱩᱜ-ᱟ᱾ ᱳᱭ ᱯᱩᱱ ᱵᱚᱪᱷᱚᱨ ᱯᱚᱨ ᱚᱱᱠᱟ ᱢᱟᱱᱮ ᱢᱤᱫ ᱵᱚᱪᱷᱚᱨ ᱵᱟᱦᱟ ᱢᱤᱫ ᱵᱚᱪᱷᱚᱨ ᱢᱟᱜ ᱢᱚᱬᱮ ᱚᱱᱠᱟ ᱫᱚ ᱵᱟᱝ ᱦᱩᱭᱩᱜ ᱜᱮᱭᱟ᱾
ᱦᱮᱸ ᱦᱮᱸ ᱜᱚᱴᱟ ᱦᱮᱸ ᱜᱚᱴᱟ ᱜᱮ ᱤᱱᱠᱟᱹᱜ ᱜᱮ ᱢᱮᱱᱟᱜ ᱠᱟᱜ-ᱟ ᱡᱮ ᱵᱟᱦᱟ ᱫᱚ ᱵᱚᱪᱷᱚᱨ ᱠᱮ ᱵᱚᱪᱷᱚᱨ ᱠᱚ ᱵᱚᱸᱜᱟᱭ ᱨᱮᱦᱚᱸ ᱠᱤᱱᱛᱩ ᱮᱱᱮᱡᱟᱜ ᱨᱮᱦᱚᱸ ᱠᱚ ᱢᱟᱜ ᱢᱚᱬᱮ ᱫᱚ ᱯᱟᱸᱪ ᱵᱚᱪᱷᱚᱨ ᱥᱮ ᱪᱟᱨ ᱵᱚᱪᱷᱚᱨ ᱚᱱᱛᱚᱨᱠᱚ ᱵᱚᱸᱜᱟᱭᱟ, ᱠᱤᱱᱛᱩ ᱟᱞᱮ ᱥᱮᱫ ᱫᱚ ᱵᱟᱦᱟ ᱫᱚ ᱵᱟᱦᱟ ᱦᱚᱸ ᱢᱟᱜ ᱢᱚᱬᱮ ᱦᱚᱸ ᱯᱟᱸᱪ ᱵᱚᱪᱷᱚᱨ ᱨᱮ ᱢᱤᱫ ᱡᱚᱠᱷᱟ ᱠᱚ ᱮᱱᱮᱡᱟᱜ-ᱟ ᱵᱟᱱᱟᱨ ᱢᱤᱫ ᱥᱟᱶᱛᱮ ᱢᱟᱱᱮ ᱵᱟᱦᱟ ᱤᱱᱟᱹᱯᱚᱨ